ᱦᱮᱞᱳ
ᱦᱮᱸ ᱟᱞᱮ ᱫᱚᱞᱤᱧ ᱟᱸᱡᱚᱢᱚᱜ ᱠᱟᱱᱟ?
ᱦᱮᱸ
ᱚ ᱡᱚᱦᱟᱨ ᱜᱮ
ᱡᱚᱦᱟᱨ ᱜᱮ
ᱦᱩᱸ
ᱠᱷᱮᱫᱳᱜ ᱡᱚᱢ ᱦᱳᱭ ᱱᱟᱥᱮ ᱟᱣᱨᱤ?
ᱦᱮᱸ ᱠᱮᱫᱳᱵ ᱫᱚ ᱟᱣᱨᱤ᱾ ᱡᱚᱢ ᱦᱳᱭᱳᱜ-ᱟ, ᱠᱟᱹᱴᱤᱡ ᱯᱚᱨᱮ᱾
ᱟᱪᱪᱷᱟ
ᱦᱮᱸ ᱾ ᱟᱵᱤᱱᱟᱜ ᱫᱚ ᱡᱚᱢ ᱦᱩᱭᱮᱱ ᱛᱟᱵᱮᱱᱟ ᱥᱮ ᱵᱟᱝᱟ?
ᱦᱮᱸ ᱦᱚᱜ-ᱚᱭ ᱱᱤᱛᱚᱜ ᱜᱮ, ᱡᱚᱢ ᱦᱳᱭ ᱱᱟ᱾
ᱚᱸ ᱟᱪᱪᱷᱟ᱾
ᱡᱚᱢ ᱦᱳᱭᱱᱟ᱾
ᱟᱨ ᱛᱟᱦᱚᱞᱮ ᱛᱮᱱᱟᱜ ᱦᱚᱭ ᱦᱤᱥᱤᱫ ᱫᱚ, ᱪᱮᱫ ᱞᱮᱠᱟ ᱛᱟᱸᱦᱮ ᱠᱟᱱᱟ?
ᱴᱷᱤᱠ ᱜᱮᱭᱟ᱾
ᱚ
ᱟᱨᱤᱧ ᱞᱟᱹᱭ ᱫᱟ ᱾ ᱟᱯᱮ ᱥᱮᱫ ᱥᱚᱨᱦᱟᱭ ᱠᱚᱼᱫᱚ ᱪᱮᱫ ᱞᱮᱠᱟ ᱦᱩᱭᱩᱜ ᱛᱮᱦᱮᱱᱟ?
ᱟᱞᱮ ᱥᱮ ᱥᱚᱨᱦᱟᱭ ᱠᱚ?
ᱦᱮᱸ ᱥᱮ ᱥᱚᱨᱦᱟᱭ ᱫᱚ ᱵᱟᱝ ᱦᱩᱭᱩᱜ ᱛᱟᱯᱮᱭᱟ ᱟᱯᱮᱥᱮᱫ ᱫᱚ?
ᱟᱨ ᱟᱞᱮᱥᱮᱫ ᱥᱨᱦᱟᱭ ᱫᱚ, ᱦᱩᱭ ᱫᱚ ᱦᱩᱭᱩᱜ-ᱟ ᱾ ᱮᱱᱠᱷᱟᱱ ᱫᱚ ᱩᱱᱟᱹᱜ ᱢᱚᱡᱽ ᱧᱚᱜ ᱫᱚ ᱵᱟᱝ ᱦᱩᱭᱩᱼᱜ ᱜᱮᱭ-ᱟ᱾ ᱚᱱᱮ ᱦᱮᱸ ᱠᱩᱡ ᱢᱮ ᱩᱱᱟᱹᱜ ᱡᱟᱠ ᱡᱚᱢᱚᱠ ᱫᱚ ᱵᱟᱝ ᱦᱩᱭᱩᱜ-ᱟ ᱾ ᱟᱨ ᱠᱷᱩᱱᱴᱟᱹ ᱠᱚᱦᱚᱸ ᱩᱱᱟᱹᱜ ᱫᱚ, ᱱᱮᱛᱟᱨ ᱫᱚ ᱵᱟᱝ ᱦᱳᱭᱳᱜ ᱠᱟᱱᱟ᱾ ᱢᱟᱲᱟᱝ ᱫᱚ ᱦᱳᱭᱩᱜ ᱠᱟᱱ ᱛᱟᱦᱮᱸᱫ ᱜᱮ, ᱱᱮᱛᱟᱨ ᱫᱚ ᱩᱱᱟᱹᱜ ᱫᱚ ᱵᱟᱝ ᱦᱳᱭᱳᱼᱜ ᱠᱟᱱᱟ᱾
ᱱᱮᱛᱟᱨ ᱫᱚ ᱪᱷᱟᱛᱤᱠ ᱡᱟᱹᱛᱤ ᱥᱮᱫ ᱯᱮ, ᱪᱟᱞᱟᱣᱱᱟ ᱥᱮ ᱪᱮᱫ?
ᱵᱟᱝᱜᱮ ᱟᱫᱚ ᱢᱟᱱᱮ ᱪᱟᱭᱜᱟ ᱠᱚ ᱡᱮᱢᱚᱱ, ᱰᱷᱟᱞᱟᱭ ᱠᱟᱜ-ᱟ ᱠᱚ ᱛᱚ, ᱛᱟᱦᱚᱞᱮ ᱚᱱᱟ ᱰᱟᱜᱽᱨᱤ, ᱰᱷᱟᱞᱟᱭ ᱦᱩᱭ ᱠᱟᱱᱟ ᱛᱚ ᱨᱟᱥᱛᱟ ᱠᱚ ᱰᱟᱜᱽᱨᱤ ᱛᱚᱞ ᱠᱚᱨᱮᱱᱟᱜ ᱥᱮ ᱨᱚᱠᱚᱢ ᱡᱟᱭᱜᱟ ᱠᱚ ᱵᱟᱹᱱᱩᱜ ᱟᱠᱟᱫᱟ᱾ ᱟᱨ ᱜᱚᱰᱟ ᱠᱚ ᱛᱟᱦᱮᱸ ᱫᱚ ᱛᱟᱦᱮᱸ ᱠᱟᱱᱟ᱾ ᱮᱱᱠᱷᱟᱱ ᱫᱚ ᱚᱱᱟ ᱠᱚᱫᱚ ᱤᱥᱠᱩᱞ ᱚᱱᱟ ᱟᱨᱠᱤ ᱯᱟᱹᱪᱤᱨ ᱮᱥᱮᱫ ᱠᱮᱫᱟ ᱠᱚ ᱚᱱᱟ ᱜᱚᱰᱟ ᱫᱚ ᱟᱫᱚ ᱛᱟᱦᱞᱮ ᱚᱱᱟ ᱠᱚᱨᱮ ᱫᱚ ᱵᱟᱝ ᱦᱳᱭᱳᱜ ᱠᱟᱱᱟ ᱥᱮᱭ ᱨᱚᱠᱚᱢ ᱫᱚ ᱩᱱᱟᱹᱜ ᱤᱭᱟᱹ ᱠᱟᱛᱮᱜ ᱫᱚ ᱵᱟᱝ ᱦᱳᱭᱳᱜ ᱠᱟᱱᱟ᱾
ᱚ
ᱢᱟᱲᱟᱝ ᱫᱚ ᱦᱳᱭᱳᱜ ᱠᱟᱱ ᱛᱟᱸᱦᱮᱫ ᱜᱮ ᱟᱪᱪᱷᱟ ᱢᱮᱱ ᱟᱭᱹᱞᱤᱧ ᱡᱮ ᱡᱮᱢᱚᱱ ᱚᱱᱮ ᱟᱯᱮ ᱥᱮᱫ ᱫᱚ ᱦᱳᱭᱳᱜ ᱜᱮᱭᱟ ᱥᱮ ᱵᱟᱝ ᱥᱟᱲᱯᱟ ᱠᱚ ᱮᱱᱮᱡ?
ᱥᱟᱲᱯᱟ ᱮᱱᱮᱡ ᱫᱚ ᱟᱞᱮ ᱥᱮᱫ ᱫᱚ ᱟᱸᱡᱚᱢ ᱫᱚᱩᱧ ᱟᱸᱡᱚᱢ ᱠᱟᱜᱼᱟ ᱥᱟᱲᱯᱟ ᱮᱱᱮᱡ ᱛᱚ ᱧᱮᱞ ᱫᱚ ᱵᱟᱹᱧ ᱧᱮᱞ ᱠᱟᱜᱼᱟ᱾ ᱥᱟᱲᱯᱟ ᱮᱱᱮᱡ ᱫᱚ ᱥᱟᱲᱯᱟ ᱮᱱᱮᱡ ᱫᱚ ᱟᱫᱚᱧ ᱢᱮᱱ ᱫᱟ ᱠᱚᱲᱟ ᱦᱚᱲ ᱥᱮ ᱠᱩᱲᱤ ᱦᱚᱲ ᱠᱚ ᱮᱱᱮᱡ ᱥᱟ ᱥᱟᱲ
ᱦᱮᱸ ᱥᱟᱲᱯᱟ ᱫᱚ ᱮᱠᱷᱮᱱ ᱠᱩᱲᱤ ᱦᱚᱲ ᱜᱮᱠᱚ ᱮᱱᱮᱡ ᱜᱮᱭᱟ ᱟᱨᱠᱤ᱾ ᱡᱮᱢᱚᱱ ᱦᱮᱸ ᱛᱷᱟᱹᱨᱤ ᱟᱨ ᱴᱟᱹᱴᱭᱟᱹ ᱦᱚᱯᱚᱱ ᱛᱮᱦᱚᱸ ᱠᱚ ᱮᱱᱮᱡ ᱜᱮᱭᱟ ᱟᱨ ᱡᱮᱢᱚᱱ ᱚᱱᱟ ᱛᱚ ᱠᱟᱴ ᱠᱚᱨᱮᱱᱟᱜ ᱠᱟᱴ ᱨᱮᱱᱟᱜ ᱠᱚ ᱵᱮᱱᱟᱣ ᱜᱮᱭᱟ ᱟᱨ
ᱯᱳ ᱯᱳ ᱯᱳ ᱯᱳᱭ ᱢᱮᱱᱫᱤᱧ ᱪᱟ ᱪᱮᱫ ᱮᱢ ᱞᱟᱹᱭ ᱠᱮᱫᱟ?
ᱛᱷᱟᱹᱨᱤ ᱟᱨ ᱴᱟᱹᱴᱭᱟᱹ ᱢᱟᱱᱮ ᱵᱟᱹᱴᱤ ᱦᱚᱯᱚᱱ ᱟᱨᱠᱤ᱾ ᱚᱱᱟ ᱚᱱᱟ ᱛᱮᱦᱚ ᱠᱚ ᱦᱳᱭ ᱚᱱᱟ ᱛᱮᱦᱚᱸ ᱠᱚ ᱥᱟᱲᱚᱯ ᱥᱟᱲᱚᱯ ᱜᱮᱭᱟ ᱟᱨᱠᱤ ᱟᱨ ᱵᱟᱠᱷᱟᱡ ᱫᱚ ᱚᱱᱮ ᱠᱟᱴᱷ ᱨᱮᱱᱟᱜ ᱦᱚᱸᱠᱚ ᱵᱮᱱᱟᱣ ᱜᱮᱭᱟ ᱡᱮᱢᱚᱱ ᱢᱟᱱᱮ ᱡᱷᱩ ᱢᱷᱩᱢ ᱢᱟᱱᱮ ᱟᱨᱠᱤ ᱚᱱᱮ ᱥᱟᱰᱮ ᱫᱚ ᱟᱨᱠᱤ᱾ ᱮᱻᱨ ᱡᱟᱦᱟᱸ ᱜᱷᱚᱱᱴᱟ ᱞᱮᱠᱟ ᱵᱟᱝ ᱥᱟᱰᱮᱭᱟ ᱦᱳᱭ ᱱᱟᱱᱟᱼᱜ ᱦᱳᱭ ᱱᱟᱱᱟᱼᱜ ᱠᱚᱦᱚᱸ ᱠᱚ ᱮᱢᱟᱜ ᱜᱮᱭᱟ᱾
ᱟᱫᱚ ᱡᱟᱦᱟᱸ ᱛᱤᱥᱮᱫ ᱥᱚᱢᱚᱭᱚᱜ ᱦᱩᱭᱩᱜ ᱠᱟᱜ ᱟᱯᱮᱥᱮᱫ ᱧᱮᱧᱮᱞ ᱪᱟᱞᱟᱜ ᱦᱳᱭᱩᱜᱼᱟ᱾
ᱯᱮ ᱟᱞᱮᱥᱮᱫ ᱦᱩᱭᱩᱜᱼᱟ ᱥᱟᱲᱯᱟ ᱠᱚᱫᱚ᱾
ᱟᱞᱮᱥᱮᱫ ᱫᱚ ᱱᱚᱱᱛᱮ ᱫᱚ ᱥᱚᱨᱦᱟᱭ ᱫᱚ ᱟᱹᱰᱤ ᱡᱟᱠ ᱡᱟᱠ ᱡᱚᱢᱚᱠ ᱜᱮ ᱦᱩᱭᱩᱜ ᱛᱟᱦᱮᱸᱱᱟ᱾
ᱚ ᱟᱪᱪᱷᱟ᱾
ᱢᱚᱬᱮ ᱥᱤᱧ ᱢᱚᱬᱮ ᱧᱤᱫᱟᱹ ᱠᱩᱞᱦᱤ ᱨᱮᱜᱮ ᱛᱟᱦᱮᱱ ᱛᱟᱦᱮᱱᱟ ᱟᱞᱮ ᱫᱚ᱾
ᱦᱩᱸ ᱟᱹᱰᱤ ᱱᱟᱯᱟᱭ᱾
ᱦᱮᱸ ᱦᱟᱱᱟ ᱠᱩᱞᱦᱤ ᱠᱷᱚᱱᱚᱡ ᱦᱟᱱᱟ ᱠᱩᱞᱦᱤ ᱰᱚᱜ ᱠᱷᱚᱱᱚᱡ ᱱᱚᱣᱟ ᱠᱩᱞᱦᱤ ᱰᱚᱜᱽ ᱞᱮ ᱮᱱᱮᱡᱼᱟ᱾
ᱚ
ᱟᱫᱚ ᱠᱷᱩᱱᱴᱟᱹᱣ ᱰᱟᱸᱨᱲᱴᱟ ᱟᱯᱮᱥᱮᱫ ᱠᱷᱩᱱᱴᱟᱹᱣ ᱰᱟᱸᱜᱟ ᱴᱟᱨᱦᱟᱣ ᱦᱩᱭᱩᱜᱼᱟ ᱦᱟᱝ, ᱟᱞᱮᱥᱮᱫ ᱫᱚ ᱱᱚᱛᱮ ᱫᱚ ᱠᱷᱩᱱᱴᱟᱹᱣ ᱰᱟᱝᱨᱟ ᱰᱟᱦᱟ ᱫᱚ ᱵᱟᱝ ᱦᱩᱭᱩᱜᱼᱟ ᱠᱷᱩᱱᱴᱟᱹᱣ ᱫᱚ ᱟᱹᱰᱤ ᱫᱤᱱ ᱠᱷᱚᱱ ᱜᱮ ᱵᱟᱠᱚ ᱠᱷᱩᱱᱴᱟᱹᱣ ᱠᱚ ᱛᱟᱦᱮᱸᱱᱟ ᱱᱚᱛᱮᱫ ᱫᱚ᱾ ᱟᱫᱚ ᱚᱱᱟ ᱟᱫᱚ ᱚᱱᱟ ᱠᱷᱟᱹᱛᱤᱨ᱾ ᱚᱱᱛᱮ ᱫᱚ ᱵᱟᱝ ᱦᱩᱭᱩᱜ ᱛᱤᱧᱟᱹ ᱠᱷᱩᱱᱴᱟᱹᱣ ᱰᱟᱝᱟᱲ ᱨᱟᱦᱟ ᱫᱚ ᱱᱚᱝᱠᱟ ᱥᱚᱨᱦᱟᱭ ᱮᱱᱮᱡ ᱠᱚ ᱦᱩᱭᱩᱜᱼᱟ ᱪᱮᱫ ᱮᱱᱮᱡ ᱠᱚ ᱢᱮᱱ ᱦᱸᱟᱜ ᱠᱷᱩᱱᱴᱟᱹᱣ ᱦᱤᱞᱳᱜ ᱠᱚ ᱮᱱᱮᱡ ᱦᱳᱭ ᱦᱳᱭ ᱞᱟᱜᱽᱲᱮ ᱮᱱᱮᱡ ᱫᱤᱭᱮᱯᱚᱨ ᱥᱚᱨᱦᱟᱭ ᱫᱟᱠᱟᱭ ᱢᱟᱦᱟ ᱛᱟᱭᱚᱢ ᱫᱤᱱ ᱦᱤᱞᱳᱜ ᱪᱮᱫ ᱠᱚ ᱢᱮᱱᱟ ᱠᱷᱩᱱᱴᱟᱹᱣ ᱢᱟᱦᱟ ᱦᱤᱞᱳᱜ᱾ ᱠᱷᱩᱱᱴᱟᱹᱣ ᱢᱟᱦᱟ ᱦᱤᱞᱟᱹᱜ ᱫᱚ ᱚᱱᱟ ᱰᱟᱱᱴᱟ ᱠᱚ ᱫᱚᱱ ᱛᱟᱦᱮᱱᱟ᱾
ᱰᱟᱱᱰᱟ ᱚ ᱟᱪᱪᱷᱟ᱾ ᱚᱱᱟ ᱫᱚ ᱪᱮᱫᱠᱟ ᱟᱨᱠᱤ ᱰᱟᱱᱴᱟ ᱢᱟ ᱵᱟᱟᱹᱞᱤᱧ ᱟᱸᱡᱚᱢ ᱵᱟᱲᱟ ᱠᱟᱜᱼᱟ ᱟᱹᱞᱤᱧ ᱫᱚ ᱟᱨ ᱫᱚ ᱚᱱᱠᱟ ᱫᱚ ᱵᱟᱝ ᱦᱩᱭᱩᱜ ᱜᱮᱭᱟ ᱟᱨᱠᱤ ᱠᱟᱹᱴᱤᱡ ᱵᱮᱤᱱ ᱞᱟᱹᱭ ᱞᱮᱠᱷᱟᱱ ᱫᱚ ᱱᱟᱯᱟᱭ ᱠᱚᱜᱼᱟ᱾
ᱰᱟᱱᱴᱟ ᱫᱚ ᱱᱚᱝᱠᱟ ᱮᱱᱮᱡ ᱪᱮᱫ ᱞᱮᱠᱟᱧ ᱞᱟᱹᱭᱟᱢᱟ ᱱᱚᱝᱠᱟᱜᱮ ᱰᱷᱮᱨ ᱜᱮ ᱢᱳᱴᱟᱢᱩᱴᱤ ᱛᱤᱨᱤᱥ ᱪᱚᱞᱞᱤᱥ ᱡᱚᱱ ᱠᱚ ᱛᱟᱦᱮᱱᱟ ᱢᱺᱡᱷᱤ ᱛᱷᱟᱱ ᱨᱮ ᱚᱱᱠᱟ ᱟᱨ ᱛᱩᱢᱫᱟᱹᱜ ᱴᱟᱢᱟᱠ ᱛᱟᱦᱮᱱᱟ ᱚᱱᱟ ᱥᱮᱨᱮᱧ ᱟᱠᱚ ᱥᱮᱨᱮᱧᱟᱚ ᱮᱱᱮᱡ ᱟᱠᱚ᱾
ᱢᱟᱱᱮ ᱚᱱᱟ ᱫᱚ ᱠᱟᱹᱴᱤᱡ ᱟᱞᱟᱫᱟ ᱧᱚᱜ ᱮᱱᱮᱡ ᱠᱟᱱᱟ ᱵᱟᱝ ᱥᱮ?
ᱦᱮᱸ ᱦᱮᱸ ᱨᱤᱡᱟᱹ ᱠᱚᱫᱚᱢ ᱟᱸᱡᱚᱢ ᱠᱟᱜ ᱜᱮᱭᱟ ᱛᱚ?
ᱟᱸᱡᱚᱢ ᱫᱚ ᱟᱸᱡᱚᱢ ᱦᱩᱭ ᱟᱠᱟᱱᱟ, ᱵᱟᱴ ᱧᱮᱞ ᱠᱚ ᱟᱨ ᱚᱱᱟ ᱠᱚᱫᱚ ᱵᱟᱝ ᱦᱩᱭ ᱠᱟᱱᱟᱛᱮ ᱠᱟᱹᱴᱤᱡ ᱩᱜ ᱚᱱᱟ ᱱᱤᱭᱟᱹᱮ ᱫᱚ ᱵᱟᱹᱞᱤᱧ ᱵᱟᱲᱟᱭᱟ, ᱚᱱᱟ ᱛᱜᱞᱤᱧ ᱠᱩᱞᱤᱧᱟ
ᱦᱚᱸ ᱦᱚᱸ ᱦᱚᱸ ᱡᱚᱛᱚ ᱥᱮᱫ ᱫᱚ ᱵᱟᱝ ᱥᱚᱢᱟᱱᱟ ᱛᱚ
ᱦᱳᱭ ᱦᱳᱭ ᱦᱳᱭ,
ᱟᱯᱮᱚ ᱛᱟᱦᱚᱞᱮ ᱚᱱᱛᱮ ᱫᱚ ᱱᱚᱝᱠᱟ ᱵᱟᱦᱟ ᱯᱚᱨᱚᱵᱽ ᱠᱚ ᱦᱩᱭᱩᱜ ᱛᱟᱦᱮᱱ ᱜᱮᱭᱟ?
ᱦᱮᱸ ᱵᱟᱦᱟ ᱯᱚᱨᱚᱵᱽ ᱠᱚᱫᱚ ᱦᱩᱭᱩᱜᱼᱟ, ᱵᱟᱦᱟ ᱡᱮᱢᱚᱱ ᱢᱟᱜ ᱢᱚᱬᱮ ᱠᱚ ᱦᱮᱸ ᱟᱨᱚ ᱟᱢᱵᱟᱵᱩᱨᱛᱤ ᱠᱚ ᱥᱟᱠᱨᱟᱛ ᱠᱚ, ᱦᱮᱸ ᱤᱭᱟᱹ ᱥᱤᱫᱩ ᱠᱟᱹᱱᱩ ᱡᱮᱢᱚᱱ
ᱦᱳᱭ ᱦᱳᱭ ᱟᱫᱚ ᱥᱤᱫᱩ ᱠᱟᱹᱱᱩ ᱥᱤᱫᱩ ᱠᱟᱹᱱᱦᱩ ᱠᱚ ᱟᱯᱮᱮᱥᱮᱫ ᱫᱚ ᱛᱟᱦᱚᱞᱮ ᱚᱨᱠᱮᱥᱴᱟᱨ ᱠᱚ ᱱᱚᱝᱠᱟ ᱪᱷᱟᱹᱯᱟᱹᱨᱤ ᱮᱱᱮᱡ ᱦᱩᱭᱩᱜ ᱜᱮᱭᱟ?
ᱵᱟᱝᱜᱮ ᱟᱞᱮ ᱥᱮᱫ ᱫᱚ ᱚᱱᱟ ᱠᱚᱫᱚ ᱵᱟᱝ ᱦᱩᱭᱩᱜ ᱜᱮᱭᱟ ᱾
ᱚ ᱟᱪᱪᱷᱟ ᱾
ᱟᱨ ᱟᱯᱮᱥᱮᱫ ᱫᱚ ᱚᱱᱟ ᱠᱚ ᱢᱟᱭᱤᱠ ᱵᱚᱠᱥ ᱠᱚ ᱚᱨᱜᱮᱥᱴᱟᱨ ᱠᱚ ᱦᱩᱭᱩᱜ ᱠᱟᱱ ᱜᱮᱭᱟ ᱥᱮ ᱪᱮᱫ?
ᱦᱳᱭ ᱫᱚ ᱦᱩᱭᱩᱜ ᱠᱟᱱ ᱜᱮᱭᱟ, ᱢᱟᱭᱤᱠ ᱵᱚᱥ ᱠᱚ ᱠᱟᱛᱮᱫ ᱫᱚ ᱦᱩᱭᱩᱜ ᱠᱟᱱ ᱜᱮᱭᱟ ᱾
ᱟᱪᱪᱷᱟ ᱟᱹᱞᱤᱧ ᱚᱱᱟ ᱵᱟᱨᱮᱛᱮ ᱠᱤᱪᱷᱩ ᱠᱤᱪᱷᱩ ᱞᱤᱧ ᱠᱩᱞᱤᱭᱮᱫ ᱵᱤᱱᱟ ᱦᱚᱜᱼᱚᱭ ᱡᱮ ᱦᱮᱸ ᱢᱟᱱᱮ ᱠᱚᱨᱟᱣᱮᱜᱼᱟ ᱯᱮ ᱢᱟᱭᱤᱠ ᱵᱚᱠᱥ ᱠᱚ ᱦᱮᱸᱭᱟᱠᱚ ᱚᱱᱟ ᱫᱚ ᱛᱤᱱᱟᱹᱜ ᱴᱟ ᱱᱟᱯᱟᱭᱚᱜ ᱠᱟᱱᱟ ᱥᱮ? ᱛᱤᱱᱟᱹᱜ ᱴᱟ ᱵᱟᱝ ᱱᱟᱯᱟᱭ ᱱᱟᱯᱟᱭᱚᱜ ᱠᱟᱱᱟ ᱠᱟᱹᱴᱤᱡ ᱵᱮᱤᱱᱤᱫᱟᱹᱭ ᱞᱮᱠᱷᱟᱱ ᱫᱚ ᱱᱟᱯᱟᱭ ᱠᱚᱜᱼᱟ ᱟᱨᱠᱤ ᱾ ᱚᱱᱟ ᱵᱟᱨᱮᱛᱮ ᱦᱳᱭ ᱾
ᱪᱤᱠᱟᱜ ᱠᱟᱱᱟ ᱟᱵᱚ ᱥᱟᱱᱛᱟᱲ ᱥᱚᱢᱟᱡᱽ ᱨᱮ ᱾
ᱦᱳᱭ,
ᱱᱟᱯᱟᱭ ᱫᱚ ᱵᱟᱝ ᱱᱟᱯᱟᱭᱚᱜ ᱠᱟᱱᱟ, ᱠᱟᱹᱴᱤᱡ ᱱᱚᱣᱟ ᱱᱚᱣᱟ ᱵᱟᱦᱟ ᱠᱚᱨᱮ ᱧᱮᱞ ᱦᱩᱭᱩᱜ ᱠᱟᱱᱟ ᱥᱮ ᱵᱟᱯᱞᱟ ᱵᱤᱦᱟᱹ ᱠᱚᱨᱮ ᱟᱵᱚᱣᱟᱜ ᱫᱚᱝ ᱞᱟᱜᱽᱬᱮ ᱵᱟᱹᱜᱤ ᱠᱟᱛᱮᱜ ᱰᱤᱡᱮ ᱠᱚ ᱟᱹᱜᱩᱭᱮᱫᱼᱟ ᱛᱟᱞᱦᱮ
ᱦᱳᱭ ᱚᱱᱟ ᱵᱟᱨᱮ ᱛᱮᱜᱮ ᱪᱮᱫ ᱞᱮᱠᱟ ᱪᱮᱫ ᱵᱮᱱ ᱢᱮᱱᱟ ᱚᱱᱟ ᱟᱨᱠᱤ, ᱚᱱᱟ ᱵᱟᱨᱮᱛᱮ ᱱᱚᱜᱼᱚᱭ ᱡᱮ ᱚᱱᱮ ᱚᱱᱠᱟ ᱦᱩᱭᱩᱜ ᱠᱟᱱᱟ ᱾ ᱦᱮᱸ ᱟᱵᱚᱣᱟᱜ ᱥᱟᱱᱛᱟᱲ ᱥᱚᱢᱟᱡᱽ ᱢᱟᱱᱮ ᱮᱱᱮᱡ ᱥᱮᱨᱮᱧ ᱴᱟᱢᱟᱠ ᱛᱩᱢᱫᱟᱜ ᱛᱮ ᱚᱱᱟ ᱫᱚ ᱟᱫᱚᱜ ᱠᱟᱱᱟ ᱥᱮ ᱛᱟᱦᱚᱞᱮ ᱰᱤᱡᱮ ᱞᱟᱜᱽᱲᱮ
ᱦᱮᱸ ᱾
ᱰᱤᱡᱮᱞᱟᱜᱽᱲᱮ ᱠᱟᱛᱮ ᱵᱤᱥᱤᱜ
ᱛᱩᱢᱫᱟᱹᱜ ᱴᱟᱢᱟᱠ ᱢᱟ ᱟᱫᱚᱜ ᱠᱟᱱ ᱜᱮ, ᱟᱨ ᱱᱚᱣᱟ ᱥᱟᱱᱛᱟᱲ ᱥᱚ ᱢᱟᱭ ᱨᱮᱭᱟᱜ ᱫᱚᱝ ᱞᱟᱜᱽᱲᱮ ᱥᱮ ᱮᱱᱮᱡ ᱠᱚ ᱚᱱᱟ ᱢᱚᱪᱚ ᱠᱚ ᱦᱤᱲᱤᱧ ᱤᱫᱤᱭᱮᱜ ᱾ ᱠᱷᱚᱱ ᱢᱟ ᱡᱚᱛᱚ ᱜᱮᱛᱚ ᱱᱚᱣᱟ ᱰᱤᱡᱮ ᱞᱟᱜᱽᱲᱮ ᱠᱚᱨᱮ ᱠᱚ ᱮᱱᱮᱡ ᱠᱟᱱᱟ, ᱡᱟᱦᱟᱸ ᱛᱤᱱᱟᱹᱜ ᱦᱟᱲᱟᱢ ᱵᱩᱲᱦᱤ ᱮᱠᱷᱚᱱ ᱫᱚ ᱚᱱᱟ ᱨᱮᱜᱮ ᱠᱚ ᱨᱟᱹᱥᱠᱟᱹᱣᱟᱜ ᱠᱟᱱᱟ ᱱᱚᱣᱟ ᱰᱤᱡᱮ ᱟᱹᱜᱩ ᱠᱟᱛᱮᱜ ᱠᱷᱚᱱ ᱢᱟ ᱪᱚ,
ᱦᱳᱭ ᱚᱱᱟᱮᱜᱞᱤᱧ ᱞᱟᱹᱭᱮᱜᱼᱟ ᱚᱱᱟ ᱵᱟᱨᱮᱛᱮ ᱟᱹᱵᱤᱱ ᱪᱮᱫ ᱵᱤᱱ ᱢᱮᱱᱟ?
ᱟᱫᱚ ᱪᱮᱫ ᱵᱮᱱ ᱢᱮᱱᱟ, ᱟᱫᱚ ᱱᱚᱣᱟ ᱫᱚ ᱟᱵᱮᱱ ᱮᱥᱠᱟᱨ ᱫᱚ ᱦᱟᱸᱜ ᱵᱟᱵᱮᱱ ᱵᱚᱱᱫᱚ ᱫᱟᱲᱮᱭᱟᱜᱼᱟ ᱦᱮᱸ ᱥᱮ ᱵᱟᱝ?
ᱦᱳᱭ ᱮᱥᱠᱟᱨ ᱫᱚ ᱵᱟᱝ ᱜᱟᱱᱚᱜᱼᱟ, ᱮᱱᱠᱷᱟᱱ ᱥᱟᱱᱟᱢ ᱠᱚᱛᱮ ᱜᱮᱤᱵᱚᱱ ᱪᱮᱥᱴᱟᱭᱟ ᱛᱟᱦᱚᱞᱮ ᱦᱩᱭᱩᱜ
ᱪᱮᱥᱴᱟᱭᱟ ᱟᱵᱚᱣᱟᱜ ᱥᱟᱱᱛᱟᱲ ᱥᱚᱢᱟᱡᱽ ᱨᱮᱭᱟᱜ ᱱᱚᱣᱟ ᱠᱚ ᱡᱷᱚᱛᱚ ᱛᱩᱢᱫᱟᱹᱜ ᱴᱟᱢᱟᱠ ᱢᱟ ᱟᱫᱚᱜ ᱠᱟᱱ ᱜᱮ ᱡᱷᱚᱛᱚᱜᱮ ᱟᱵᱚᱣᱟᱜ ᱟᱹᱨᱤᱪᱟᱹᱞᱤ ᱨᱮᱭᱟᱜ ᱡᱚᱛᱚᱜᱮ ᱟᱫᱚᱜ ᱠᱟᱱᱟ ᱾
ᱦᱳᱭ, ᱟ ᱢᱟᱱᱮ ᱟᱵᱚ ᱡᱩᱫᱤ ᱥᱟᱱᱟᱢ ᱦᱚᱲ ᱛᱮᱵᱚᱱ ᱪᱮᱥᱴᱟᱭᱟ ᱚᱱᱟ ᱠᱚᱫᱚ ᱨᱩᱣᱟᱹᱲ ᱨᱮᱱᱟᱜ, ᱛᱟᱦᱚᱞᱮ ᱟᱹᱰᱤ ᱜᱮ ᱱᱟᱯᱟᱭ ᱠᱚᱜᱼᱟ ᱵᱟᱝ ᱥᱮ! ᱦᱮᱸ ᱦᱚᱸᱜᱼ ᱚᱭ ᱵᱟᱠᱷᱟᱡ ᱟᱵᱚᱣᱟᱜ ᱟᱹᱨᱤᱪᱟᱹᱞᱤ ᱫᱚ ᱚᱱ ᱱᱤᱭᱚᱢ ᱠᱟᱹᱱᱩᱱ ᱡᱟᱦᱟᱸ ᱫᱚ ᱟᱹᱨᱤᱪᱟᱹᱞᱤ ᱟᱵᱚᱣᱟᱜ ᱥᱮᱨᱣᱟ ᱨᱮᱱᱟᱜ ᱚᱱᱟ ᱫᱚ ᱫᱚᱦᱚ ᱢᱟᱱᱮ ᱟᱨᱠᱤ ᱱᱟᱯᱟᱭ ᱠᱚᱜᱼᱟ ᱟᱨᱠᱤ ᱵᱟᱵᱚᱱ
ᱫᱚᱦᱚ ᱫᱚ ᱱᱟᱯᱟᱭ ᱟᱫᱚ ᱪᱮᱜ ᱵᱷᱟᱜᱮ ᱠᱚᱜᱼᱟ ᱟᱨᱠᱤ ᱱᱚᱣᱟ ᱟᱨᱠᱷᱟᱡ ᱫᱚ ᱟᱵᱚᱣᱟᱜ ᱦᱟᱯᱮᱱ ᱫᱤᱱ ᱨᱮ ᱱᱚᱣᱟ ᱪᱮᱫ ᱠᱟᱱᱟ ᱦᱟᱸᱜ ᱦᱮᱸ, ᱪᱮᱫ ᱠᱟᱱᱟ ᱵᱟᱝ ᱠᱟᱱᱟ ᱦᱟᱸᱜ ᱟᱵᱚᱨᱮᱝ ᱜᱤᱫᱟᱹᱨ ᱯᱤᱫᱟᱹᱨ ᱠᱚ ᱚᱱᱟ ᱵᱟᱠᱚ ᱧᱮᱞ ᱴᱤᱠᱟ ᱾
ᱦᱳᱭ ᱵᱟᱠᱚ ᱵᱩᱪᱟ ᱦᱟᱸᱜ ᱩᱝᱠᱩ ᱫᱚ ᱰᱤᱡᱮ ᱞᱟᱜᱽᱲᱮ ᱜᱮ ᱟᱫᱚ ᱚᱱᱟ ᱫᱚᱠᱚ ᱟᱨ ᱠᱤ ᱠᱚ ᱚᱱᱟ ᱜᱮᱠᱚ ᱵᱩᱡᱽ ᱠᱟᱜᱼᱟ ᱟᱫᱚ ᱦᱳᱭ ᱦᱳᱭ, ᱚᱱᱟ ᱫᱚ ᱟᱹᱰᱤ
ᱥᱮ ᱛᱟᱦᱚᱞᱮ ᱟᱯᱮ ᱚᱱᱛᱮ ᱵᱟᱯᱞᱟ ᱵᱤᱦᱟᱹ ᱠᱚᱨᱮ ᱚᱱᱛᱮ ᱫᱚ ᱰᱤᱡᱮ ᱞᱟᱜᱽᱲᱮ ᱯᱮ ᱟᱹᱜᱩᱭᱛᱮ ᱜᱮᱭᱟ?
ᱮᱸᱻ ᱰᱤᱡᱮ ᱞᱟᱜᱽᱲᱮ ᱫᱚ ᱡᱮ ᱡᱮᱢᱚᱱ ᱫᱚᱠᱚ ᱟᱹᱜᱩᱭᱮᱫ ᱜᱮᱭᱟ, ᱮᱱᱠᱷᱟᱱ ᱫᱚ ᱟᱹᱰᱤ ᱦᱚᱲᱜᱮ ᱵᱟᱝᱠᱚ ᱟᱹᱜᱩᱭ ᱜᱮᱭᱟ ᱾ ᱡᱮᱢᱚᱱ ᱴᱟᱢᱟᱠ ᱛᱩᱢᱫᱟᱜ ᱟᱛᱮ ᱟᱵᱚᱣᱟᱜ ᱤᱭᱟᱹ ᱨᱮᱢᱟ ᱴᱟᱢᱟᱠ ᱛᱩᱢᱫᱟᱜ ᱟᱛᱮᱜ ᱜᱮ ᱱᱟᱯᱟᱭᱚᱜᱼᱟ ᱟᱨᱠᱤ, ᱟᱹᱞᱤᱧ ᱚᱱᱟ ᱜᱮᱞᱤᱧ ᱢᱮᱱᱟ ᱡᱮᱱᱚ ᱴᱟᱢᱟᱠ ᱛᱩᱢᱫᱟᱜ ᱟᱛᱮᱫ ᱮᱱᱮᱡ ᱥᱮᱨᱮᱧ ᱜᱮ ᱱᱟᱯᱟᱭᱚᱜᱼᱟ ᱟᱨ ᱠᱤ, ᱰᱤᱡᱮ ᱞᱟᱜᱽᱬᱮ ᱫᱚ ᱵᱟᱝ ᱟᱹᱜᱩ ᱞᱮᱠᱷᱟᱱ ᱜᱮ ᱱᱟᱯᱟᱭᱚᱜᱼᱟ ᱾
ᱦᱚᱭ ᱱᱚᱛᱮ ᱦᱚᱸ ᱚᱝ ᱠᱟ ᱜᱮ ᱟᱫᱚ ᱡᱟᱦᱟᱸᱭ ᱛᱤᱱᱟᱹᱜ ᱠᱚ ᱵᱩᱡᱟ ᱳᱝᱠᱳ ᱠᱚ ᱟᱹᱜᱩᱭ ᱵᱟᱲᱟᱭᱮᱜᱼᱟ ᱡᱟᱦᱟᱸᱭ ᱠᱚ ᱵᱩᱡ ᱮᱫᱟ ᱳᱝᱠᱳ ᱫᱚ ᱵᱟᱝ ᱠᱚ ᱟᱹᱜᱩ ᱵᱟᱲᱟᱭᱮᱫ ᱜᱮᱭᱟ ᱾
ᱟᱫᱚ ᱱᱚᱝᱠᱟ ᱫᱚ ᱯᱨᱟᱭ ᱜᱮ ᱟᱫᱚ ᱱᱮᱛᱟᱨ ᱵᱟᱯᱞᱟ ᱵᱤᱦᱟᱹ ᱠᱚᱨᱮᱫ ᱯᱨᱟᱭ ᱜᱮ ᱵᱚᱠᱥ ᱫᱚᱠᱚ ᱟᱹᱜᱩᱭᱮᱫ ᱜᱮᱭᱟ, ᱢᱟᱱᱮ ᱮᱸ ᱵᱚᱠᱥ ᱵᱟᱝ ᱟᱹᱜᱩ ᱞᱮᱠᱷᱟᱡ ᱵᱟᱯᱞᱟ ᱟᱨᱠᱤ ᱵᱟᱝ ᱚᱱᱟᱜᱮ ᱟᱨ ᱠᱮ ᱢᱟᱨᱟᱝ ᱡᱤᱱᱤᱥ ᱞᱮᱠᱟ ᱱᱮᱛᱟᱨ ᱡᱟ ᱵᱩᱡᱩᱜ ᱠᱟᱱᱟ ᱾
ᱟᱻᱪᱪᱷᱟ ᱾
ᱛᱩᱢᱫᱟᱹᱜ ᱴᱟᱢᱟᱠ ᱩᱱᱟᱹᱜ ᱫᱚ ᱵᱟᱭ ᱢᱟᱨᱟᱝᱚᱜ ᱠᱟᱱᱟ ᱪᱟᱸᱢᱰᱟ ᱞᱟᱛᱟᱨ ᱠᱚᱨᱮᱦᱚᱸ ᱟᱫᱚ ᱦᱟᱜ ᱡᱟᱹᱱᱤᱡ ᱠᱷᱟᱱ ᱵᱚᱠᱥ ᱜᱮᱠᱚ ᱠᱷᱳᱲᱟ ᱾
ᱮ ᱛᱚ ᱚᱱᱮ ᱚᱝᱠᱟ ᱡᱩᱫᱤ ᱵᱟᱵᱚᱱ ᱵᱚᱱᱫᱚᱭᱟ ᱛᱟᱦᱚᱞᱮ ᱛᱚ ᱦᱳᱭᱳᱜ ᱜᱮᱭᱟ ᱥᱮ ᱦᱳᱭ ᱟᱨᱠᱤ, ᱚᱠᱚᱭ ᱪᱮᱫ
ᱦᱮᱸ! ᱦᱮᱸ ᱾
ᱦᱮᱞᱳ! ᱦᱮᱸ, ᱟᱪᱪᱷᱟ ᱾ ᱟᱨ ᱮᱻ ᱚᱱᱮ ᱢᱟᱜ ᱢᱚᱬᱮ ᱠᱚᱫᱚ ᱦᱳᱭᱳᱜᱼᱟ ᱥᱮ ᱵᱟᱝᱟ?
ᱵᱟ ᱱᱚᱛᱮ ᱢᱟᱜ ᱢᱚᱬᱮ ᱠᱚᱫᱚ ᱱᱚᱛᱮ ᱫᱚ ᱵᱟᱝ ᱦᱳᱭᱳᱜ ᱛᱟᱦᱮᱸᱱᱟ ᱚᱝᱠᱟ ᱫᱚ ᱵᱟᱦᱟ ᱯᱚᱨᱚᱵᱽ ᱜᱮ ᱦᱳᱭᱳᱜ ᱛᱟᱦᱮᱸᱱᱟ ᱾ ᱵᱟᱦᱟ ᱫᱚ ᱟᱞᱮ ᱫᱚ ᱡᱟᱦᱟᱸ ᱫᱚ ᱡᱟᱸᱦᱮᱨ ᱨᱮ ᱛᱷᱟᱱ ᱨᱮ ᱟᱨᱠᱤ ᱥᱤᱢ ᱦᱚᱯᱚᱱ ᱞᱮ ᱥᱚᱲᱮ ᱠᱚᱣᱟ, ᱟᱯᱮ ᱥᱮᱫ ᱫᱚ ᱯᱮ ᱥᱚᱲᱮ ᱠᱮᱪᱚ ᱵᱟᱝ ᱪᱚ ᱟᱞᱮ ᱫᱚ ᱱᱚᱰᱮ ᱟᱹᱛᱩ ᱟᱹᱛᱩ ᱜᱩᱰᱮᱛ ᱦᱚᱲ ᱫᱚᱵᱮᱱ ᱵᱟᱲᱟᱭ ᱜᱮᱭᱟ ᱛᱚ!
ᱦᱳᱭ ᱾
ᱥᱟᱱᱛᱟᱲ ᱥᱚᱢᱟᱡᱽ ᱨᱮᱱ ᱟᱛᱳ ᱜᱚᱰᱮᱛ ᱾ ᱩᱱᱤ ᱪᱟᱣᱞᱮ ᱠᱚ ᱥᱤᱢ ᱦᱚᱯᱚᱱ ᱠᱚ ᱠᱚ ᱥᱟᱵ ᱠᱚᱣᱟ ᱜᱤᱫᱟᱹᱨ ᱠᱚ᱾ ᱟᱨ ᱠᱚ ᱥᱚᱲᱮᱭᱟ ᱡᱟᱸᱦᱮᱨ ᱛᱷᱟᱱ ᱨᱮ, ᱟᱨ ᱱᱚᱝᱠᱟ ᱡᱮᱫᱤᱱ ᱞᱮ ᱥᱚᱲᱮᱭᱟ ᱥᱮᱫᱤᱱ ᱡᱚᱢ ᱞᱮ ᱪᱟᱞᱟᱣᱮᱱ ᱜᱮ ᱡᱚᱢ ᱟᱹᱜᱩ ᱠᱟᱛᱮᱫ ᱫᱚᱥᱟᱨ ᱫᱤᱱ ᱦᱤᱞᱳᱜ ᱫᱟᱜ ᱞᱮ ᱟᱨᱮᱜ ᱮᱱᱜᱮ ᱾ ᱟᱫᱚ ᱱᱮᱛᱟᱨ ᱚᱱᱟ ᱵᱟᱦᱟ ᱯᱚᱨᱚᱵᱽ ᱨᱮ ᱡᱮᱫᱤᱱ ᱫᱟᱜ ᱞᱮ ᱟᱨᱮᱪᱚᱜᱼᱟ ᱥᱮᱫᱤᱱ ᱫᱚ ᱟᱫᱚ ᱵᱚᱥᱠ ᱠᱚ ᱟᱹᱜᱩᱭᱮᱫᱟ ᱾ ᱟᱹᱜᱩᱭᱮᱫᱟ ᱞᱟᱦᱟᱛᱮ ᱠᱷᱟᱡ ᱫᱚ, ᱟᱨ ᱠᱟᱡ ᱫᱚ ᱡᱚᱠᱷᱚᱱ ᱞᱟᱦᱟ ᱫᱚ ᱩᱱᱟᱹᱜ ᱫᱚ ᱵᱟᱠᱚ ᱟᱹᱜᱩᱭᱮᱫ ᱛᱟᱸᱦᱮᱱᱟ, ᱠᱤᱪᱷᱩ ᱫᱤᱱ ᱠᱷᱚᱱᱚᱡ ᱫᱚᱠᱚ ᱟᱹᱜᱩᱭᱮᱫᱟ᱾ ᱵᱟᱨ ᱯᱮ ᱵᱚᱪᱷᱚᱨ ᱦᱩᱭ ᱮᱱᱟ᱾ ᱟᱫᱚ ᱞᱟᱦᱟᱛᱮ ᱠᱷᱟᱱ ᱫᱚ ᱱᱚᱝᱠᱟ ᱨᱟᱹᱥᱠᱟᱹ ᱛᱟᱦᱮᱸ ᱞᱮᱱᱟ ᱪᱮᱫ ᱟᱨᱠᱤ ᱚᱲᱟᱜ ᱚᱲᱟᱜ ᱪᱟᱞᱟᱜ᱾ ᱴᱟᱢᱟ, ᱴᱟᱢᱟᱠ ᱛᱩᱢᱫᱟᱹᱜ ᱫᱚ ᱵᱟᱝ ᱦᱮᱸ᱾ ᱢᱟᱱᱮ ᱱᱚᱝᱠᱟ ᱛᱟᱦᱮᱸ ᱞᱮᱱᱟ ᱡᱮ, ᱡᱮᱫᱤᱱ ᱱᱟᱜ ᱵᱟᱝ ᱵᱟᱝ ᱱᱚᱝᱠᱟ ᱡᱟᱦᱟᱸ ᱡᱟᱦᱮᱨ ᱠᱷᱚᱱᱟᱜ ᱩᱱᱤ ᱢᱟᱡᱷᱤ ᱵᱟᱵᱟ ᱫᱟᱨᱟᱢ ᱟᱹᱜᱩ ᱦᱩᱭᱩᱜ-ᱟ ᱥᱮ᱾
ᱦᱳᱭ᱾
ᱟᱫᱚ ᱥᱮᱫᱤᱱ ᱫᱚ ᱚᱱᱟ ᱵᱷᱳᱡᱽ ᱡᱚᱢ ᱠᱟᱛᱮᱫ ᱜᱮ, ᱵᱷᱚᱡᱽ ᱡᱚᱢ ᱫᱚᱢ ᱵᱟᱝ ᱟᱨᱠᱤ ᱥᱳᱲᱮ ᱡᱚᱢ ᱠᱟᱛᱮᱫᱜ ᱜᱮ ᱮᱱᱮᱡ ᱮᱱᱮᱡ ᱛᱮ ᱜᱚᱴᱟ ᱠᱩᱞᱦᱤ ᱪᱟᱞᱟᱜ-ᱟᱭ, ᱱᱚᱝᱠᱟ ᱵᱟᱦᱟᱭ ᱮᱢᱟ ᱠᱚᱣᱟ ᱡᱟᱸᱜᱟ ᱠᱚ ᱟᱹᱨᱩᱯ ᱮᱭᱟ᱾ ᱠᱩᱞᱦᱤ ᱫᱩᱣᱟᱹᱨ ᱨᱮ, ᱟᱨ ᱵᱟᱦᱟᱭ ᱜᱳᱪᱷᱟ ᱠᱟᱛᱮᱫ ᱮᱢᱟ ᱠᱚᱣᱟ ᱡᱟᱦᱟᱸᱭ ᱟᱹᱨᱩᱯ‌ ᱮᱭᱟᱭ᱾ ᱟᱨ ᱠᱚ ᱫᱟᱜ ᱫᱩᱞ ᱫᱟᱜ ᱠᱚ ᱫᱩᱞᱛᱮ ᱚᱱᱟ ᱰᱟᱹᱞᱤᱡ ᱨᱮ ᱥᱮ ᱪᱮᱫ ᱨᱮ ᱵᱟᱦᱟᱭ ᱫᱚᱦᱚ ᱠᱟᱜ-ᱟ᱾ ᱛᱟᱯᱚᱨᱮᱨ ᱫᱤᱱ ᱫᱚ ᱡᱮᱦᱤᱞᱳᱜ ᱫᱚ ᱦᱟᱸᱜ ᱵᱟᱥᱠᱮ ᱢᱟᱦᱟ, ᱥᱮᱫᱤᱱ ᱟᱫᱚᱻ ᱚᱱᱠᱟ ᱫᱟᱜ ᱫᱩᱞ ᱫᱤᱱ ᱥᱮ ᱥᱮ ᱫᱤᱱ ᱫᱚ
ᱦᱮᱸ,
ᱟᱫᱚ ᱥᱮᱫᱤᱱ ᱫᱚ ᱦᱟᱸᱜ ᱱᱚᱝᱠᱟ ᱡᱟᱦᱟᱸᱭ ᱜᱮ ᱚᱱᱟ ᱡᱚᱛᱚ ᱦᱚᱲ ᱜᱮᱠᱚ ᱩᱰᱩᱠᱚᱣᱟᱜ ᱚᱲᱟᱜ ᱠᱷᱚᱱ ᱫᱚ᱾ ᱡᱮ ᱡᱟᱸᱦᱟᱱᱟᱜ ᱜᱮ ᱴᱩᱞ ᱜᱚᱨᱚᱭᱟ, ᱥᱮ ᱡᱟᱸᱦᱟᱱᱟᱜ ᱜᱮ ᱥᱟᱵ ᱠᱮᱜ-ᱟᱭ ᱛᱟᱦᱞᱮ ᱡᱟᱦᱟᱸ ᱚᱲᱟᱜ ᱨᱮ ᱞᱟᱸᱫᱟ ᱜᱟᱱᱟᱜ ᱦᱚᱲ ᱥᱮ ᱵᱟᱹᱦᱩ ᱥᱮ ᱜᱚᱲᱚᱢ ᱵᱩᱲᱦᱤ᱾
ᱦᱳᱭ ᱦᱳᱭ᱾
ᱫᱟᱫᱩ ᱛᱟᱠᱚ ᱩᱱᱠᱩ ᱫᱟᱜ-ᱮ ᱫᱩᱞ ᱠᱚᱣᱟ, ᱥᱮ ᱞᱟᱦᱟ ᱫᱚ ᱚᱱᱠᱟ ᱥᱤᱨᱤᱧ ᱥᱤᱨᱤᱧ ᱛᱚ ᱚᱲᱟᱜ ᱡᱟᱦᱟᱸᱭᱟᱜ ᱚᱲᱟᱜ ᱵᱚᱞᱚᱜ ᱦᱩᱭᱩᱜ ᱠᱟᱱ ᱛᱟᱸᱦᱮᱱᱟ, ᱥᱤᱨᱤᱧ ᱥᱮᱨᱮᱧ ᱛᱮ ᱵᱚᱞᱚᱜ ᱦᱩᱭᱩᱜ ᱠᱟᱱ ᱛᱟᱸᱦᱮᱱᱟ᱾ ᱟᱨ ᱚᱝᱠᱟ ᱫᱟᱜ ᱫᱩᱞ ᱠᱚ ᱦᱩᱭᱩᱜ ᱠᱟᱱ ᱛᱟᱸᱦᱮᱱᱟ, ᱟᱨᱚ ᱥᱤᱨᱤᱧ ᱦᱩᱭᱩᱜ ᱠᱟᱱ ᱛᱟᱸᱦᱮᱱᱟ ᱦᱟᱺᱰᱤ ᱠᱚ ᱮᱢᱚᱜ ᱠᱟᱱ ᱛᱟᱸᱦᱮᱱᱟ᱾ ᱚᱱᱟ ᱦᱟᱺᱰᱤ ᱠᱚᱠᱚ ᱞᱮ ᱧᱩᱭᱮᱫ ᱛᱟᱸᱦᱮᱱᱟ ᱵᱷᱟᱹᱜᱤ ᱜᱮ, ᱟᱫᱚ ᱮᱠᱷᱚᱱ ᱫᱚ ᱚᱱᱟ ᱫᱚᱠᱚ ᱪᱟᱵᱟ ᱠᱮᱫᱟ ᱵᱟᱹᱭ ᱵᱟᱹᱭᱛᱮ ᱟᱫᱚ ᱮᱸ, ᱡᱮᱫᱤᱱ ᱫᱟᱜ ᱫᱩᱞ ᱢᱟᱦᱟ ᱮᱱ ᱦᱤᱞᱳᱜ ᱫᱚ ᱥᱮᱫᱤᱱ ᱵᱚᱠᱥ ᱠᱚ ᱟᱹᱜᱩᱭᱫᱟ ᱠᱩᱞᱦᱤ ᱨᱮᱜᱮ᱾ ᱠᱚ ᱚᱸᱰᱮ ᱠᱚ ᱮᱱᱮᱡ ᱠᱟᱱᱟ, ᱚᱸᱰᱮ ᱠᱚ ᱫᱩᱞ ᱡᱚᱱᱟᱜ ᱠᱟᱱᱟ᱾ ᱚᱠᱚᱭ ᱠᱟᱱᱟ, ᱡᱷᱚᱛᱚ ᱦᱚᱲ ᱜᱮ ᱱᱮᱛᱟᱨ ᱫᱚᱠᱚ ᱟᱨᱮᱡᱮᱫ ᱠᱚᱣᱟ ᱱᱚᱝᱠᱟ ᱫᱚ ᱟᱨᱠᱤ ᱥᱟᱱᱛᱟᱲ ᱥᱚᱢᱟᱡᱽ ᱫᱚ ᱵᱷᱟᱹᱜᱤ ᱥᱮᱫ ᱫᱚ ᱵᱟᱭ ᱪᱟᱞᱟᱜ ᱠᱟᱱ ᱫᱚ᱾
ᱚ, ᱦᱮᱸ ᱜᱮ ᱚᱱᱟ ᱠᱚᱫᱚ ᱟᱹᱰᱤ ᱵᱟᱹᱲᱤᱡ ᱠᱟᱱ ᱜᱮᱭᱟ ᱦᱳᱭ ᱡᱮᱢᱚᱱ ᱞᱟᱸᱫᱟ ᱜᱟᱱᱚᱜ ᱦᱚᱲ ᱠᱚᱜᱮ ᱫᱟᱜ ᱫᱩᱞ ᱠᱚᱫᱚ ᱱᱟᱯᱟᱭᱚᱜ-ᱟ ᱵᱟᱝ ᱥᱮ ᱦᱮᱸ᱾ ᱡᱷᱚᱛᱚ ᱦᱚᱲ ᱫᱚ ᱚᱱᱟ ᱫᱚ ᱟᱵᱚᱣᱟᱜ ᱱᱤᱭᱚᱢ ᱫᱚ ᱵᱟᱹᱱᱩᱜ ᱟᱠᱟᱫᱟ᱾
ᱦᱮᱸ ᱞᱟᱹᱭ ᱢᱮ᱾
ᱦᱮᱞᱳ,
ᱦᱮᱸ ᱞᱟᱹᱭ ᱵᱮᱱ᱾
ᱦᱮᱸ ᱞᱟᱹᱭ ᱫᱟᱹᱞᱤᱧ ᱡᱮ ᱟᱸᱡᱚᱢᱮᱜ-ᱟ ᱵᱤᱱ ᱟᱹᱞᱤᱧᱟ ᱨᱚᱲ?
ᱦᱮᱸ᱾
ᱦᱮᱸ ᱟᱨᱠᱤ ᱢᱮᱱ ᱮᱫᱟ ᱞᱤᱧ ᱡᱮ ᱦᱚᱸᱜ-ᱚᱭ ᱡᱮ ᱤᱭᱟᱹ ᱡᱚᱛᱚ ᱦᱚᱲ ᱟᱲᱮᱡ ᱫᱚ ᱚᱱᱟ ᱫᱚ ᱟᱵᱚᱣᱟᱜ ᱤᱭᱟᱹ ᱨᱮᱱᱟᱜ ᱫᱚ ᱵᱟᱝᱟ ᱟᱨᱠᱤ, ᱵᱟᱹᱲᱤᱡᱚᱜ ᱠᱟᱱ ᱛᱟᱵᱚᱱᱟ ᱟᱨᱠᱤ ᱦᱳᱭ,
ᱥᱚᱢᱟᱡᱽ ᱵᱟᱹᱲᱤᱡ ᱤᱫᱤ ᱛᱮᱜᱮ ᱪᱟᱞᱟᱜ ᱠᱟᱱᱟ ᱱᱤᱛᱚᱜ ᱫᱚ ᱟᱫᱚ ᱛᱤᱱᱟᱹᱜ ᱜᱮᱵᱚᱱ ᱢᱟᱨᱠᱤ ᱫᱤᱱ ᱞᱟᱦᱟ ᱪᱟᱞᱟᱜ ᱠᱟᱱᱟ ᱩᱱᱟᱹᱜ ᱜᱮ ᱟᱵᱚ ᱞᱟᱦᱟ ᱥᱮᱫ ᱵᱚᱱ ᱪᱟᱞᱟᱜ ᱠᱟᱱᱟ ᱢᱟᱱᱮ ᱟᱵᱚᱣᱟᱜ ᱟᱨᱤ ᱪᱟᱹᱞᱮ ᱵᱚᱱ ᱵᱟᱜᱤ ᱤᱫᱤᱭᱫᱟ᱾
ᱦᱩᱸ ᱦᱩᱸ᱾
ᱡᱮ ᱟᱵᱚᱣᱟᱜ ᱡᱟᱦᱟᱸ, ᱦᱟᱯᱳᱭ ᱜᱚᱝᱠᱮ᱾ ᱤᱧᱤᱧ ᱤᱭᱟᱹ ᱠᱟᱜ-ᱟ ᱦᱟᱸᱜ, ᱤᱭᱟᱹ ᱠᱟᱜ-ᱟ ᱦᱟᱸᱜ, ᱤᱧᱤᱧ ᱡᱩᱛ ᱠᱟᱜ-ᱟ ᱦᱟᱸᱜ ᱦᱮᱸ᱾